ᱦᱮᱞᱳ᱾
ᱦᱮᱸ ᱜᱚᱝᱠᱮ ᱡᱚᱦᱟᱨ ᱜᱮ᱾
ᱦᱮᱞᱳ ᱜᱚᱝᱠᱮ ᱟᱸᱡᱚᱢ ᱮᱫᱟ ᱵᱤᱱ?
ᱦᱮᱸ ᱟᱡᱚᱢ ᱮᱫᱟ ᱞᱤᱧ᱾
ᱦᱮᱸ ᱡᱚᱦᱟᱨ ᱜᱮ᱾
ᱦᱮᱸ ᱜᱚᱝᱠᱮ ᱡᱚᱦᱟᱨ ᱡᱚᱦᱟᱨ᱾ ᱟᱫᱚ ᱱᱟᱦᱟᱜ ᱜᱚᱝᱠᱮ ᱪᱮᱫ ᱠᱚ ᱠᱟᱹᱢᱤ ᱵᱟᱲᱟᱭ ᱦᱩᱭᱩᱜ ᱠᱟᱱᱟ᱾
ᱠᱟᱹᱢᱤ ᱵᱟᱲᱟ ᱠᱚᱫᱚ ᱟᱫᱚ ᱛᱮᱦᱤᱧ ᱜᱟᱯᱟ ᱫᱚ ᱟᱹᱞᱤᱧ ᱫᱚ ᱢᱟᱱᱮ ᱢᱤᱫᱴᱟᱝ ᱤᱭᱟᱹ ᱜᱮᱞᱤᱧ ᱠᱟᱹᱢᱤ ᱟᱹᱨᱠᱤ᱾ ᱯᱨᱟᱭᱵᱷᱮᱴ ᱡᱚᱵ ᱞᱤᱧ ᱠᱚᱨᱟᱣ ᱛᱮ, ᱟᱫᱚ ᱚᱱᱟ ᱠᱚᱜᱮ ᱠᱟᱹᱢᱤ ᱫᱚ ᱟᱨ ᱮᱢᱱᱤ ᱠᱟᱹᱢᱤ ᱠᱚᱫᱚ ᱵᱚᱞᱛᱮ ᱜᱮᱞᱮ ᱫᱚ ᱥᱮᱨᱚᱠᱚᱢ ᱫᱚ ᱵᱟᱹᱱᱩᱜ ᱠᱟᱫᱟ᱾
ᱡᱚᱢ ᱢᱮᱱᱛᱮ ᱫᱚ ᱪᱮᱫ ᱞᱮᱠᱟ ᱵᱤᱱ ᱠᱟᱹᱢᱤ ᱠᱟᱱᱟ ᱯᱨᱟᱭᱵᱷᱮᱴ ᱡᱚᱵᱽ ᱢᱮᱱᱛᱮ ᱫᱚ ᱛᱮ ᱫᱚ ᱪᱮᱜ ᱞᱮᱠᱟᱱᱟᱜ ᱠᱟᱹᱢᱤ ᱠᱚ?
ᱴᱮᱱᱟᱨ ᱨᱮ ᱞᱤᱧ ᱠᱟᱹᱢᱤ ᱛᱟᱦᱮᱸᱜ ᱾ ᱦᱮᱸ ᱢᱤᱫᱴᱮᱱ ᱠᱟᱹᱨᱠᱷᱟᱱᱟ ᱨᱮᱞᱤᱧ ᱠᱟᱹᱢᱤᱭ ᱛᱟᱦᱮᱸ ᱴᱷᱤᱠ ᱟᱪᱷᱮ ᱥᱩᱯᱨᱤᱢ ᱠᱟᱹᱨᱠᱷᱟᱱᱟ ᱨᱮ᱾ ᱟᱫᱚ ᱚᱱᱟ ᱜᱮ ᱾ ᱚᱱᱟ ᱫᱚ ᱢᱤᱫᱴᱟᱝ
ᱥᱩᱯᱨᱤᱢᱟ ᱵᱟᱭ ᱵᱨᱮᱱᱰ ᱠᱟᱱᱟ?
ᱦᱩᱸ ᱦᱩᱸ ᱦᱩᱸ, ᱦᱩᱸ ᱟᱫᱚ ᱚᱸᱰᱮ ᱜᱮ ᱠᱟᱹᱢᱤ ᱦᱩᱭᱩᱜ ᱠᱟᱱᱟ ᱥᱮᱛᱟᱜ ᱠᱷᱚᱡ ᱛᱤᱠᱤᱱ ᱵᱮᱲᱟ ᱫᱩᱴᱳ ᱫᱷᱟᱹᱨᱤᱡ ᱾
ᱠᱟᱹᱢᱤ ᱵᱮᱜᱚᱨ ᱦᱚᱸ ᱢᱟᱲᱟᱝ ᱛᱮ ᱟᱪᱪᱷᱟ ᱟᱪᱪᱷᱟ ᱟᱪᱪᱷᱟ ᱚᱱᱠᱟᱢ ᱠᱟᱹᱢᱤ ᱵᱟᱲᱟᱭᱮᱫ ᱛᱟᱦᱮᱸ ᱠᱟᱱᱟ ᱾
ᱦᱳ ᱾ ᱚᱱᱟ ᱠᱚᱫᱚ ᱮᱢᱱᱤ ᱠᱚᱫᱚ ᱢᱮᱱ ᱞᱮᱠᱟ ᱛᱮᱫᱚ ᱮᱴᱟᱜ ᱠᱟᱹᱢᱤ ᱫᱚ ᱟᱹᱞᱤᱧ ᱫᱚ ᱚᱱᱟ ᱤᱭᱟᱹ ᱠᱚᱞᱤᱧ ᱠᱟᱹᱢᱤ ᱛᱮ ᱠᱟᱹᱴᱤᱡ ᱚᱱᱟ ᱠᱚᱞᱮᱡᱽ ᱠᱚᱨᱮ ᱮᱰᱢᱤᱥᱚᱱ ᱠᱚᱨᱮᱱᱟᱜ ᱞᱤᱧ ᱠᱟᱹᱢᱤ ᱛᱮ ᱦᱮᱸ᱾ ᱢᱟᱨᱠᱮᱴᱤᱝ ᱮᱠᱡᱤᱠᱤᱭᱩᱴᱤᱵᱷ ᱞᱮᱠᱟ ᱢᱮᱱᱟᱜ ᱞᱤᱧᱟ ᱾
ᱦᱟᱸ ᱦᱟᱸ,
ᱟᱫᱚ ᱚᱱᱟ ᱠᱚ ᱞᱤᱧ ᱠᱟᱹᱢᱤ ᱜᱮ ᱛᱟᱦᱮᱜ ᱡᱟᱦᱟᱸ ᱠᱚ ᱯᱨᱟᱭᱵᱷᱮᱴ ᱠᱚᱞᱮᱡᱽ ᱠᱚ ᱠᱟᱱᱟ ᱤᱧᱡᱤᱱᱤᱭᱟᱨᱤᱝ ᱠᱚᱞᱮᱡᱽ ᱠᱚ ᱾ ᱦᱮᱸ ᱥᱮ ᱡᱟᱦᱟ ᱠᱚ ᱢᱮᱰᱤᱠᱮᱞ ᱠᱚᱞᱮᱡᱽ ᱠᱚ ᱾ ᱢᱮᱱᱟᱜ ᱠᱟᱫᱟ ᱚᱱᱟ ᱠᱚᱨᱮ ᱦᱚᱸ ᱜᱤᱫᱽᱨᱟᱹ ᱢᱟᱱᱮ ᱮᱰᱢᱤᱥᱟᱱ ᱠᱚᱨᱮᱱᱟᱜ ᱠᱟᱹᱢᱤ ᱞᱤᱧ ᱠᱚᱨᱟᱣ ᱛᱮ ᱾
ᱟᱪᱪᱷᱟ ᱟᱪᱪᱷᱟ ᱾
ᱚᱱᱟ ᱵᱟᱵᱚᱛ ᱫᱚ ᱟᱫᱚ ᱡᱟᱭᱦᱳᱠ ᱡᱚᱛᱚ ᱢᱟᱱᱮ ᱢᱤᱫᱴᱟᱝ ᱟᱨᱠᱤ ᱞᱟᱭᱤᱯᱷ ᱨᱮ ᱡᱟᱦᱟᱸ ᱠᱚ ᱢᱮᱱ ᱠᱟᱫᱟ ᱢᱟᱱᱮ ᱠᱟᱹᱢᱤ ᱫᱚ ᱞᱟᱠ ᱞᱟᱜᱟᱜ ᱜᱮᱭᱟ ᱥᱮ ᱡᱟᱦᱱᱟᱜ ᱠᱟᱹᱣᱰᱤ ᱟᱨᱡᱟᱣ ᱞᱟᱹᱜᱤᱫ ᱡᱟᱦᱟᱸ ᱠᱤᱪᱷᱩ ᱜᱮ ᱠᱟᱹᱢᱤ ᱠᱚᱨᱟᱣ ᱜᱮ ᱦᱩᱭᱩᱜ ᱛᱟᱢᱟ ᱟᱫᱚ ᱟᱞᱮ ᱱᱚᱣᱟ ᱩᱱᱟᱹᱜ ᱟᱸᱴ ᱫᱚ ᱪᱟᱥᱵᱟᱥ ᱫᱚ ᱵᱟᱹᱱᱩᱜ ᱠᱟᱫᱟ ᱟᱫᱚ ᱤᱱᱟᱹ ᱠᱷᱟᱹᱛᱤᱨ ᱛᱮ ᱡᱮᱴᱩᱠᱩ ᱪᱟᱥᱵᱟᱥ ᱚᱱᱟ ᱚᱱᱟ ᱳᱨ ᱢᱚᱫᱽᱫᱷᱮ ᱨᱮᱜᱮ ᱚᱱᱟ ᱫᱚ ᱥᱤᱢᱤᱛᱚᱜ ᱜᱮᱭᱟ ᱟᱫᱚ ᱚᱱᱟ ᱵᱟᱫᱽ ᱫᱤᱭᱮ ᱫᱚ ᱟᱨᱦᱚᱸ ᱱᱚᱝᱠᱟ ᱠᱟᱹᱨᱠᱷᱟᱱᱟ ᱨᱮ ᱥᱮ ᱟᱨᱦᱚᱸ ᱱᱚᱱᱛᱮᱱᱟᱜ ᱠᱟᱹᱢᱤ ᱠᱚᱦᱚᱸ ᱚᱱᱟ ᱠᱚᱦᱚᱸ ᱠᱚᱨᱟᱣ ᱦᱳᱭᱳᱜ ᱛᱮ ᱟᱵᱮᱱ ᱜᱮ ᱪᱮᱫ ᱠᱚᱵᱮᱱ ᱪᱮᱠᱟᱹ ᱵᱟᱲᱟᱭᱟ?
ᱟᱫᱚ ᱜᱚᱝᱠᱮ ᱟᱹᱞᱤᱧ ᱫᱚ ᱥᱟᱱᱛᱟᱲ ᱥᱚᱢᱟᱡᱽ ᱪᱮᱛᱟᱱ ᱨᱮ ᱴᱮᱸᱦᱟᱴ ᱠᱟᱛᱮ ᱟᱹᱞᱤᱧ ᱫᱚᱞᱤᱧ ᱦᱟᱨᱟ ᱵᱩᱨᱩ ᱠᱟᱱᱟ᱾ ᱟᱨ ᱵᱟᱝ ᱥᱟᱱᱛᱟᱞ ᱚᱱᱚᱞ ᱥᱮ ᱚᱞ ᱯᱟᱲᱦᱟᱣ ᱤᱫᱤ ᱠᱟᱛᱮᱜ ᱟᱞᱤᱧ ᱫᱚᱞᱤᱧ ᱚᱱᱟ ᱤᱫᱤ ᱠᱟᱛᱮ ᱜᱮᱞᱤᱧ ᱦᱟᱨᱟ ᱵᱩᱨᱩ ᱟᱨ ᱵᱟᱝ ᱱᱤᱛᱚᱜ ᱦᱚᱸ ᱚᱱᱟ ᱛᱮᱦᱟᱴ ᱠᱟᱛᱮᱜ ᱜᱤᱧ ᱡᱟᱱᱤᱡ ᱦᱚᱨ ᱫᱟᱨ ᱤᱧ ᱯᱟᱸᱡᱟ ᱤᱫᱤᱭᱮᱜ ᱜᱮᱭᱟ ᱦᱮᱸ ᱾
ᱟᱪᱪᱷᱟ ᱦᱮᱸ ᱦᱮᱸ ᱾
ᱟᱫᱚ ᱜᱚᱝᱠᱮ ᱟᱹᱵᱤᱱ ᱡᱮ ᱛᱮᱦᱮᱧ ᱱᱟᱦᱟᱜ ᱴᱷᱤᱠ ᱜᱮᱭᱟ ᱚᱱᱟ ᱫᱚ ᱠᱟᱹᱢᱤ ᱯᱟᱸᱡᱟᱭ ᱨᱮ ᱟᱹᱵᱤᱱ ᱦᱚᱸ ᱠᱟᱹᱢᱤ ᱱᱟᱯᱟᱭ ᱫᱤᱱ ᱵᱤᱱ ᱧᱟᱢ ᱟᱠᱟᱜ-ᱟ ᱚᱱᱟ ᱫᱚ ᱱᱟᱯᱟᱭ ᱠᱟᱛᱷᱟ ᱠᱟᱱ ᱜᱮᱭᱟ ᱟᱨ ᱵᱟᱝ ᱱᱟᱯᱟᱭ ᱫᱤᱱ ᱦᱳᱭ ᱦᱚᱪᱚᱣᱟᱱ ᱚᱱᱟᱜᱮ ᱥᱮ ᱥᱟᱱᱟᱢ ᱦᱚᱲ ᱱᱟᱯᱟᱭ ᱫᱤᱱᱨᱮ ᱠᱟᱹᱢᱤ ᱵᱚᱱ ᱧᱟᱢ ᱦᱚᱪᱚᱣᱟᱱ ᱾
ᱚᱻ
ᱦᱮᱸ ᱜᱚᱝᱠᱮ ᱥᱟᱱᱛᱟᱲ ᱤᱫᱤ ᱠᱟᱛᱮ ᱡᱩᱫᱤ ᱠᱟᱹᱡ ᱵᱤᱱ ᱞᱟᱹᱭᱟ? ᱵᱟᱦᱟ ᱵᱟᱦᱟ ᱥᱚᱦᱨᱟᱭ ᱢᱟᱜ ᱢᱚᱬᱮ ᱟᱨ ᱵᱟᱝ ᱮᱴᱟᱠᱟᱜ ᱠᱚ ᱾
ᱢᱟᱱᱮ ᱦᱮᱸ ᱾ ᱦᱮᱸ ᱟᱫᱚ ᱥᱟᱱᱛᱟᱲ ᱤᱫᱤ ᱠᱟᱛᱮᱜ ᱡᱟᱭ ᱦᱳᱠ ᱢᱮᱱ ᱞᱮᱠᱟ ᱛᱮᱫᱚ ᱩᱱᱟᱹᱜ ᱟᱸᱴ ᱟᱹᱞᱤᱧ ᱫᱚ ᱢᱟᱱᱮ ᱪᱮᱫ ᱞᱤᱧ ᱞᱟᱹᱭᱟ ᱩᱱᱟᱹᱜ ᱟᱴ ᱫᱚ ᱦᱚᱳᱭᱛᱳ
ᱦᱮᱸ ᱞᱟᱹᱭ ᱵᱤᱱ ᱦᱮᱸ ᱞᱟᱹᱭᱵᱤᱱ ᱢᱟ
ᱤᱫᱤ ᱠᱟᱛᱮᱮᱫ ᱫᱚ ᱥᱮ ᱚᱞᱪᱤᱠᱤ ᱤᱫᱤ ᱠᱟᱛᱮᱜ ᱫᱚ ᱞᱟᱹᱭᱞᱤᱧ ᱞᱤᱧ ᱢᱮᱱᱠᱷᱟᱱ ᱢᱟᱱᱮ ᱪᱤᱠᱤ ᱫᱚ ᱦᱟᱸᱜ ᱟᱹᱞᱤᱧ ᱢᱟᱱᱮ ᱡᱟᱭᱦᱳᱠ ᱥᱮᱬᱟ ᱜᱮᱞᱤᱧ ᱥᱮᱬᱟ ᱟᱠᱟᱫᱟ ᱩᱱᱟᱹᱜ ᱟᱸᱴ ᱢᱟᱱᱮ ᱥᱟᱨᱴᱤᱯᱷᱤᱠᱮᱴ ᱦᱟᱭᱟᱨ ᱞᱮᱵᱮᱞ ᱫᱷᱟᱹᱨᱤᱡ ᱫᱚ ᱯᱟᱲᱦᱟᱣ ᱠᱚᱫᱚ ᱵᱟᱹᱞᱤᱧ ᱯᱟᱲᱦᱟᱣ ᱚᱱᱟ ᱪᱤᱠᱤ ᱫᱤᱠ ᱫᱤᱭᱮ ᱫᱚ ᱦᱮᱸ ᱟ ᱟᱞᱮ ᱟᱞᱮ ᱱᱚᱣᱟ ᱠᱚᱨᱮ ᱫᱚ ᱵᱮᱥᱤᱨ ᱵᱷᱟᱜᱽ ᱜᱮ ᱵᱮᱝᱜᱚᱞᱤ ᱢᱤᱰᱤᱭᱟᱢ ᱨᱮᱱ ᱥᱴᱩᱰᱮᱱᱴ ᱞᱮ ᱛᱟᱦᱮᱸ ᱠᱟᱱᱟ ᱾ ᱦᱮᱸ ᱟᱫᱚ ᱡᱟᱭᱦᱳᱠ ᱡᱚᱠᱷᱚᱱ ᱤᱥᱠᱩᱞ ᱠᱚᱨᱮᱞᱮ ᱯᱟᱲᱦᱟᱜᱼᱟ ᱟᱫᱚ ᱚᱱᱟ ᱡᱚᱠᱷᱚᱱ ᱜᱮ ᱟᱨ ᱾ ᱢᱟᱱᱮ ᱢᱤᱫᱴᱟᱝ ᱥᱟᱱᱛᱟᱲᱤ ᱴᱤᱪᱟᱨᱮ ᱛᱟᱦᱮᱸ ᱠᱟᱱᱟ ᱾ ᱟᱞᱮᱭᱟᱜ ᱤᱥᱠᱩᱞ ᱨᱮ ᱟᱫᱚ ᱟᱞᱮ ᱚᱱᱟ ᱮᱭᱤᱴ ᱱᱟᱭᱤᱱ ᱠᱚᱨᱮ ᱦᱟᱸᱜ ᱾ ᱩᱱᱫᱚ ᱢᱤᱫᱴᱟᱝ ᱥᱟᱵᱡᱮᱠᱴ ᱵᱟᱵᱚᱫ ᱛᱮ ᱚᱱᱟ ᱥᱟᱱᱛᱟᱲᱤ ᱞᱮ ᱧᱟᱢ ᱞᱮᱫᱟ ᱟᱫᱚ ᱩᱱᱤ ᱢᱟᱥᱴᱟᱨ ᱵᱮᱥᱨᱟ ᱢᱟᱱᱮ ᱵᱮᱥᱨᱟ ᱦᱚᱲᱮ ᱛᱟᱦᱮᱸ ᱠᱟᱱᱟᱟᱱᱟ ᱩᱱᱤ ᱴᱤᱪᱟᱨ ᱫᱚ ᱧᱩᱛᱩᱢ ᱫᱚ ᱵᱟᱹᱞᱤᱧ ᱦᱟᱛᱟᱣᱮᱫ ᱛᱟᱭᱟ ᱡᱟᱭᱦᱳᱠ ᱟᱫᱚ ᱩᱱᱤ ᱴᱤᱪᱟᱨ ᱴᱷᱮᱱᱟᱜ ᱠᱷᱚᱱᱟᱜ ᱜᱮ ᱚᱱᱟ ᱥᱟᱱᱛᱷᱟᱤ ᱪᱤᱠᱤ ᱫᱚ ᱟᱹᱞᱤᱧ ᱫᱚᱞᱤᱧ ᱥᱮᱬᱟ ᱫᱚᱞᱤᱧ ᱧᱟᱢ ᱠᱟᱫᱟ ᱾ ᱦᱮᱸ ᱚᱱᱟ ᱦᱚᱸ ᱚᱱᱮ ᱵᱟᱨ ᱵᱚᱪᱷᱚᱨ ᱞᱤᱧ ᱥᱮᱬᱟᱣ ᱠᱟᱫᱟ ᱚᱱᱟ ᱛᱟᱭᱚᱢ ᱠᱷᱚᱱᱟᱜ ᱜᱮ ᱟᱫᱚ ᱪᱤᱠᱤ ᱪᱮᱛᱟᱱ ᱨᱮ ᱢᱤᱫᱴᱟᱝ ᱟᱹᱞᱤᱧᱟᱜ ᱦᱚᱸ ᱢᱟᱱᱮ ᱴᱟᱱ ᱦᱮᱡ ᱠᱟᱱ ᱛᱟᱦᱮᱱᱟ ᱡᱮ ᱵᱟᱝᱢᱟ ᱱᱚᱣᱟ ᱫᱚ ᱟᱵᱚᱣᱟᱜ ᱪᱤᱠᱤ ᱠᱟᱱᱟ ᱢᱮᱱᱛᱮ ᱥᱟᱱᱛᱟᱲᱤ ᱦᱮᱸ ᱟᱵᱚᱣᱟᱜ ᱢᱤᱫᱴᱟᱝ ᱢᱟᱱᱮ ᱢᱟᱛᱨᱤ ᱵᱷᱟᱥᱟ ᱨᱮᱱᱟᱜ ᱡᱟᱦᱟᱸ ᱮ ᱥᱤ ᱠᱷᱟ ᱫᱚ ᱱᱚᱰᱮ ᱠᱷᱚᱱᱟᱜ ᱜᱮᱵᱚᱱ ᱧᱟᱢ ᱫᱟᱲᱮᱭᱟᱜᱼᱟ, ᱛᱟᱦᱚᱞᱮ ᱚᱱᱟ ᱪᱮᱛᱟᱱ ᱨᱮ ᱢᱤᱫᱴᱟᱝ ᱮ ᱢᱟᱱᱮ ᱵᱷᱟᱹᱜᱤ ᱟᱠᱚᱨᱥᱚᱱ ᱦᱮᱡ ᱞᱮᱱ ᱛᱟᱹᱞᱤᱧᱟ ᱾ ᱟᱫᱚ ᱩᱱ ᱠᱷᱚᱱᱟᱜ ᱜᱮ ᱚᱱᱟ ᱪᱮᱛᱟᱱ ᱨᱮ ᱟᱹᱞᱤᱧ ᱦᱚᱸ ᱠᱟᱹᱴᱤᱡ ᱞᱤᱧ ᱮ ᱡᱟᱦᱟᱸ ᱛᱤᱱᱟᱹᱜ ᱞᱤᱧ ᱫᱟᱲᱮᱣᱠᱟᱫᱟ ᱥᱮᱬᱟᱣ ᱠᱟᱫᱟᱞᱤᱧ ᱟᱨ ᱚᱱᱟ ᱛᱟᱭᱚᱢ ᱦᱚᱸ ᱟᱨ ᱢᱟᱱᱮ ᱠᱤᱪᱷᱩ ᱚᱱᱟ ᱥᱟᱨᱴᱯᱷᱤᱠᱮᱴ ᱠᱳᱨᱥ ᱠᱚ ᱡᱟᱦᱟᱸ ᱠᱚ ᱪᱟᱞᱩ ᱪᱟᱞᱩ ᱦᱚᱪᱚ ᱞᱮᱫᱟ ᱦᱟᱸᱜ ᱚ ᱛᱤᱱ ᱢᱟᱥ ᱪᱷᱚ ᱢᱟᱥ ᱠᱚᱨᱮ ᱱᱟᱜ ᱦᱮᱸ, ᱚᱱᱟ ᱠᱚᱦᱚᱸ ᱢᱤᱫᱵᱟᱨ ᱫᱚᱞᱤᱧ ᱠᱚᱨᱟᱣ ᱠᱟᱫᱟ, ᱟᱫᱚ ᱡᱟᱹᱥᱛᱤ ᱠᱟᱭᱛᱮ ᱫᱚᱢᱮ ᱦᱟᱭᱟᱨ ᱮᱰᱩᱠᱮᱥᱚᱱ ᱫᱚ ᱵᱟᱞᱤᱧ ᱠᱚᱨᱟᱣ ᱫᱟᱲᱮᱣ ᱠᱟᱫ ᱠᱷᱟᱹᱛᱤᱨ ᱛᱮ ᱚᱱᱟ ᱨᱮᱱᱟᱜ ᱦᱚᱸ ᱢᱤᱫᱴᱟᱝ ᱫᱩᱠ ᱫᱚᱞᱤᱧ ᱵᱩᱡᱷᱟᱹᱣ ᱜᱮᱭᱟ ᱾ ᱦᱮᱸ, ᱟᱫᱚ ᱡᱮᱦᱮᱛᱩ ᱱᱤᱛᱚᱜ ᱫᱚ
ᱛᱮᱦᱤᱧ ᱟᱵᱚ ᱱᱟᱦᱟᱜ ᱫᱤᱱ ᱨᱮ ᱟᱸᱡᱚᱢ ᱵᱤᱱ ᱦᱮᱸ ᱛᱮᱦᱤᱧ ᱟᱵᱚ ᱱᱟᱦᱟᱜ ᱫᱤᱱᱨᱮ ᱮᱴᱟᱜ ᱥᱟᱛᱟᱢ ᱴᱤᱜ ᱵᱤᱱ ᱞᱟᱦᱟ ᱤᱫᱤᱜ ᱠᱟᱱᱟ ᱟᱵᱚ ᱮ ᱟᱹᱵᱤᱱ ᱱᱟᱯᱟᱭ ᱴᱷᱟᱶ ᱨᱮᱵᱤᱱ ᱪᱟᱞᱟᱣ ᱤᱫᱤᱜ ᱠᱟᱱᱟ ᱚᱱᱟ ᱫᱚ ᱱᱟᱯᱟᱭ ᱢᱤᱫᱴᱟᱝ ᱜᱚᱨᱚᱵᱽ ᱨᱮᱭᱟᱜ ᱠᱟᱛᱷᱟ ᱠᱟᱱ ᱜᱮᱭᱟ ᱾ ᱟᱨ ᱵᱟᱝ ᱟ ᱱᱟᱯᱟᱭ ᱫᱤᱱ ᱦᱤᱡᱩᱜ ᱨᱮᱭᱟᱜ ᱚᱠᱛᱚ ᱠᱟᱱ ᱜᱮᱭᱟ ᱦᱩᱸ ᱾ ᱚᱱᱟ ᱫᱚ ᱵᱟᱹᱲᱤᱡ ᱫᱚ ᱵᱟᱹᱵᱤᱱ ᱠᱟᱹᱢᱤᱣ ᱠᱟᱜᱼᱟ ᱟᱹᱞᱤᱧ ᱛᱮ ᱡᱟᱦᱟᱸ ᱞᱤᱧ ᱞᱟᱹᱭᱟ ᱵᱟᱹᱲᱤᱡ ᱫᱚ ᱵᱟᱵᱤᱱ ᱠᱟᱹᱢᱤ ᱠᱟᱜᱼᱟ ᱾ ᱮᱱᱛᱮᱜ ᱨᱮᱦᱚᱸ ᱟᱞᱤᱧ ᱮ ᱱᱚᱣᱟᱧ ᱞᱟᱹᱭᱟ ᱡᱮ ᱟᱵᱤᱱ ᱥᱟᱱᱛᱟᱞ ᱪᱤᱠᱤ ᱤᱫᱤ ᱠᱟᱛᱮᱫ ᱥᱮ ᱥᱟᱱᱛᱟᱲ ᱥᱟᱶᱦᱮᱫ ᱤᱫᱤ ᱠᱟᱛᱮᱫ ᱵᱟᱵᱤᱱ ᱚᱞ ᱯᱟᱲᱦᱟᱣ ᱠᱟᱱᱛᱮ ᱟᱹᱵᱤᱱ ᱢᱟᱨᱟᱝ ᱦᱚᱲ ᱮ ᱵᱟᱵᱤᱱ ᱵᱮᱱᱟᱣ ᱫᱟᱲᱮᱭᱟᱜᱼᱟ ᱚᱱᱟ ᱫᱚ ᱢᱟᱨᱟᱝ ᱠᱟᱛᱷᱟ ᱫᱚ ᱵᱟᱝ ᱠᱟᱱᱟ ᱦᱮᱸ ᱾
ᱦᱮᱸ ᱦᱮᱸ ᱦᱮᱸ ᱾
ᱟᱵᱤ ᱛᱤᱦᱤᱧ ᱮ ᱥᱟᱱᱛᱟᱲ ᱥᱟᱶ ᱛᱟ ᱡᱟᱦᱟᱸ ᱟᱵᱚᱣᱟᱜ ᱟᱹᱨᱤᱪᱟᱹᱞᱤ ᱟᱹᱱ ᱟᱹᱨᱤ ᱚᱱᱟ ᱠᱚᱫᱚ ᱠᱤᱱᱛᱩ ᱵᱚᱡᱟᱭ ᱫᱚᱦᱚᱭ ᱦᱩᱭᱩᱜ ᱛᱟᱵᱤᱱᱟ ᱾
ᱦᱮᱸ ᱚᱱᱟ ᱠᱚᱫᱚ ᱟᱞᱮ ᱱᱚᱣᱟ ᱢᱟᱱᱮ ᱡᱟᱦᱟᱸ ᱴᱚᱴᱷᱟ ᱨᱮᱱ ᱠᱟᱱᱟᱞᱮ ᱥᱮ ᱟᱞᱮᱣᱟᱜ ᱟᱹᱛᱩ ᱴᱚᱞᱟ ᱨᱮᱱ ᱥᱟᱱᱟᱢ ᱠᱚ ᱜᱮ ᱟᱞᱮ ᱫᱚ ᱱᱩᱣᱟ ᱫᱤᱠ ᱫᱤᱭᱮ ᱫᱚ ᱟᱹᱰᱤ ᱜᱮᱞᱮ ᱠᱮᱴᱮᱡ ᱜᱮᱭᱟ, ᱢᱟᱱᱮ ᱟᱵᱩᱣᱟᱜ ᱡᱟᱦᱟᱸ ᱥᱟᱱᱛᱟᱞᱟᱜ ᱟᱹᱨᱤᱪᱟᱹᱞᱤ ᱠᱚ ᱢᱮᱱᱟᱜ ᱛᱟᱵᱩᱱᱟ ᱾ ᱥᱮ ᱥᱮᱨᱮᱧ ᱫᱩᱨᱟᱹᱝ ᱠᱩ ᱵᱟᱦᱟ ᱯᱚᱨᱚᱵᱽ ᱠᱚ ᱦᱮᱸ ᱾ ᱦᱮᱸ ᱟᱫᱚ ᱡᱚᱛᱚ ᱠᱩ ᱫᱤᱠ ᱫᱤᱭᱮ ᱫᱚ ᱠᱟᱹᱴᱤᱡ
ᱦᱮᱸ ᱟᱸᱡᱚᱢᱚᱜᱼᱟ ᱞᱤᱧ, ᱞᱟᱹᱭᱵᱤᱱ ᱾ ᱦᱮᱞᱳ! ᱟᱸᱡᱚᱢᱮᱜᱼᱟ ᱵᱤᱱ? ᱟᱸᱡᱚᱢᱮᱜᱼᱟ ᱵᱤᱱ? ᱟᱸᱡᱚᱢᱮᱜᱼᱟᱵᱤᱱ ᱟᱹᱞᱤᱧᱟᱜ ᱨᱚᱲ ᱠᱚ? ᱦᱮᱞᱳ! ᱦᱮᱞᱳ! ᱦᱮᱸ ᱞᱟᱹᱭ ᱫᱟᱞᱤᱧ ᱟᱸᱡᱚᱢᱮᱜᱼᱟ ᱵᱤᱱ ᱟᱹᱞᱤᱧᱟᱜ ᱨᱚᱲ ᱠᱚ?
ᱦᱮᱞᱳ ᱜᱚᱝᱠᱮ ᱟᱸᱡᱚᱢ ᱫᱟᱵᱮᱱ?
ᱦᱮᱸ, ᱟᱸᱡᱚᱢᱮᱜᱼᱟ ᱞᱤᱧ ᱾ ᱯᱨᱚᱵᱞᱮᱢ ᱤᱥᱩᱭᱮᱜ ᱛᱟᱵᱮᱱᱟ ᱡᱟᱹᱱᱤᱡ ᱪᱚᱝ! ᱟᱹᱞᱤᱧᱟᱜ ᱱᱮᱴᱣᱟᱨᱠ ᱢᱟ ᱚᱠᱮ ᱜᱮ ᱢᱮᱱᱟᱜᱼᱟ ᱾ ᱦᱮᱞᱼᱳ ᱾ ᱦᱮᱞᱳᱣ ᱾